ᱛᱚ
ᱦᱮᱸ ᱟᱸᱡᱚᱢᱚᱜ ᱠᱟᱱᱟ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱥᱟᱹᱜᱩᱱ ᱥᱤᱸᱜᱟᱹᱲ
ᱦᱮ ᱥᱟᱹᱜᱩᱱ ᱥᱤᱸᱜᱟᱹᱲ, ᱪᱮᱜ ᱪᱤᱠᱟᱹᱭ ᱦᱩᱭᱩᱜ ᱠᱟᱱ ᱛᱟᱦᱮ
ᱦᱮᱸ ᱱᱤᱛᱳᱜ ᱫᱚ ᱪᱮᱫ ᱦᱚᱸ ᱵᱟᱝ ᱪᱤᱠᱟ ᱦᱳᱭᱳᱜ ᱠᱟᱱᱟ, ᱱᱚᱜ-ᱚᱭ ᱫᱩᱲᱩᱵ ᱵᱟᱲᱟ ᱦᱳᱭ ᱠᱟᱱᱟ ᱠᱟᱹᱴᱤᱡ
ᱟᱪᱪᱷᱟ ᱟᱪᱪᱷᱟ ᱛᱟᱦᱚᱞᱮ ᱚᱲᱟᱜ ᱠᱚ ᱥᱮᱜ ᱨᱮᱜᱮ ᱵᱟᱝ
ᱦᱳᱭ ᱚᱲᱟᱜ ᱥᱮᱜ ᱨᱮᱜᱮ
ᱚ ᱛᱟᱦᱞᱮ ᱟᱯᱮ ᱥᱮᱫ ᱫᱚ ᱦᱟᱜ ᱦᱚᱭ ᱦᱤᱥᱤᱫ ᱫᱚ ᱱᱤᱛ ᱜᱷᱟᱹᱲᱤᱡ ᱫᱚ ᱚᱠᱟ ᱞᱮᱠᱟ
ᱦᱮᱸ ᱱᱤᱭᱟᱹ ᱜᱷᱟᱹᱲᱤᱡ ᱫᱚ ᱦᱚᱭ ᱦᱤᱥᱤᱫ ᱫᱚ ᱢᱟᱱᱮ ᱦᱚᱜ-ᱚᱭ, ᱫᱟᱜ ᱡᱟᱹᱲᱤ ᱦᱳᱭᱳᱜ ᱠᱟᱱᱟ ᱠᱟᱹᱴᱤᱡ ᱛᱟᱨᱟᱥᱤᱧ ᱠᱷᱚᱱᱟᱜ ᱫᱟᱜ ᱮᱫᱟᱭ ᱟᱞᱮᱥᱮᱫ ᱫᱚ
ᱟᱪᱪᱷᱟ ᱟᱪᱪᱷᱟ, ᱟᱞᱮ ᱥᱮᱫ ᱫᱚ ᱦᱟᱸᱜ ᱱᱤᱛ ᱫᱷᱟᱹᱲᱤ ᱫᱚ ᱫᱟᱜ ᱡᱟᱹᱲᱤ ᱫᱚ ᱟᱹᱣᱨᱤᱭᱟᱜᱼᱟ ᱥᱮᱨᱢᱟ ᱨᱮᱫᱚ ᱤᱯᱤᱞ ᱠᱚᱠᱚ ᱧᱮᱞᱚᱜᱚᱜ ᱠᱟᱱ ᱜᱮᱭᱟ, ᱟᱫᱚ ᱫᱟᱜ ᱡᱟᱹᱲᱤ ᱨᱮᱭᱟᱜ ᱦᱟᱸᱜ ᱚᱱᱠᱟ ᱠᱷᱩᱵᱽ ᱮᱠᱴᱟ ᱥᱚᱢᱵᱷᱚᱵᱚᱱᱟ ᱫᱚ ᱵᱟᱹᱱᱩᱜᱼᱟ ᱟᱞᱮᱥᱮᱫ ᱫᱚ
ᱟᱪᱪᱷᱟ ᱟᱪᱪᱷᱟ ᱦᱮᱸ ᱟᱞᱮ ᱥᱮᱫ ᱦᱚᱸ ᱫᱚ ᱫᱟᱜ ᱠᱮᱫᱟᱭ ᱦᱚᱞᱟ ᱦᱚᱞᱟ ᱦᱚᱸ ᱛᱟᱨᱟᱥᱤᱧ ᱮ ᱫᱟᱜ ᱠᱮᱫᱟ ᱟᱨᱼᱼ ᱢᱟᱱᱮ ᱫᱤᱱᱟᱹᱢ ᱫᱤᱱ ᱜᱮ ᱛᱟᱨᱟᱥᱤᱧ ᱵᱮᱲᱟ ᱫᱚ ᱫᱟᱜ ᱫᱚ ᱫᱟᱜ ᱮᱜ ᱜᱮᱭᱟ ᱟᱨᱠᱤ᱾
ᱚ ᱟᱪᱪᱷᱟ ᱟᱪᱪᱷᱟ ᱟᱪᱪᱷᱟ
ᱦᱩᱸ ᱟᱫᱚ ᱠᱷᱟᱱ ᱪᱟᱥ ᱵᱟᱥ ᱠᱚ ᱟᱯᱮ ᱥᱮᱫ ᱚᱱᱛᱮ
ᱪᱟᱥ ᱵᱟᱥ ᱢᱮᱱ ᱞᱮᱠᱷᱟᱱ ᱱᱚᱱᱛᱮ ᱫᱚ ᱦᱟᱸᱜ ᱱᱤᱭᱟᱹ ᱜᱷᱟᱹᱲᱤᱡ ᱢᱟ ᱱᱚᱜᱼᱚᱭ
ᱨᱚᱦᱚᱭ ᱛᱚ ᱦᱟᱸᱜ ᱚᱱᱟ ᱤᱫᱤ ᱠᱟᱛᱮ ᱜᱮ ᱯᱤᱰᱷᱟᱹ ᱠᱩ ᱵᱷᱟᱹᱜᱤ ᱜᱮ ᱡᱚᱨᱥᱟᱨ ᱮᱢᱟᱜ ᱮᱥᱴᱟᱴ ᱟᱠᱟᱫᱟ ᱟᱫᱚ ᱫᱟᱜ ᱢᱟᱜ ᱟᱹᱰᱤ ᱫᱟᱜᱟᱱ ᱱᱚᱣᱟ ᱚᱱᱛᱮ ᱢᱟ ᱦᱟᱸᱜ ᱟᱨ ᱪᱟᱥ ᱵᱟᱥ ᱠᱚ ᱦᱚᱸᱜᱼᱚᱭ ᱯᱟᱴ ᱠᱚ ᱢᱮᱱᱟᱜ ᱟᱠᱟᱫᱟ
ᱦᱳᱭ
ᱯᱟᱴ ᱜᱮ ᱟᱫᱚ ᱯᱟᱴ ᱦᱚᱸ ᱟᱹᱰᱤ ᱰᱷᱮᱨ ᱫᱚ ᱵᱟᱹᱱᱩᱜ ᱟᱠᱟᱫᱟ ᱢᱮᱱᱟᱜ ᱟᱠᱟᱜ ᱜᱮᱭᱟ ᱟᱫᱚ ᱠᱚᱢ ᱢᱟᱪᱷᱟ ᱧᱚᱜ ᱜᱮᱭᱟ ᱟᱫᱚ ᱟᱯᱮ ᱥᱮᱫ ᱜᱮᱪᱚ ᱚᱠᱟ ᱞᱮᱠᱟ ᱪᱟᱥ ᱵᱟᱥ ᱠᱚᱫᱚ ᱛᱤᱱᱟᱹᱜ ᱥᱟᱹᱜᱤᱧᱼᱼ
ᱦᱮᱸ ᱟᱞᱮ ᱥᱮᱫ ᱮᱸ ᱪᱟᱥ ᱵᱟᱥ ᱫᱚᱼᱼ ᱟᱻ ᱱᱤᱛᱚ ᱫᱚ ᱦᱳᱲᱳ ᱠᱚ ᱪᱟᱥᱟ ᱱᱤᱛᱳ ᱫᱚ ᱠᱷᱟᱱ ᱯᱟᱴ ᱠᱚᱫᱚ ᱠᱷᱟᱱ ᱵᱟᱹᱱᱩᱜ ᱢᱟ ᱟᱨ ᱡᱚᱱᱰᱨᱟ ᱠᱤᱪᱷᱩᱜᱟᱱ ᱦᱚᱲ ᱫᱚ ᱡᱚᱸᱰᱨᱟ ᱠᱚ ᱪᱟᱥ ᱵᱟᱲᱟᱭ ᱫᱟ᱾
ᱚ ᱚᱱᱟ ᱟᱪᱪᱷᱟ ᱟᱪᱪᱷᱟ ᱛᱟᱦᱚᱞᱮ ᱡᱚᱸᱰᱨᱟ ᱠᱚᱫᱚ ᱟᱹᱣᱨᱤ ᱠᱚ ᱨᱟᱠᱟᱵ ᱵᱟᱲᱟᱭᱟ ᱛᱮ ᱥᱮ ᱢᱩᱪᱟᱹᱫ ᱮᱱᱟ ᱚᱱᱛᱮ ᱫᱚ ᱨᱟᱠᱟᱵ ᱫᱚᱼᱼ
ᱦᱮᱸ ᱟᱹᱣᱨᱤ ᱡᱚᱸᱰᱨᱟ ᱫᱚ ᱱᱚᱭᱚᱭ ᱜᱮᱞᱮᱜ ᱠᱟᱱᱟ ᱱᱮ ᱱᱤᱛᱳᱜᱼᱼ
ᱚ ᱟᱪᱪᱷᱟ ᱟᱪᱪᱷᱟ ᱛᱟᱨᱢᱟᱱᱮ ᱚᱱᱟ ᱫᱚ ᱦᱳᱭᱛᱚ ᱛᱟᱭᱚᱢ ᱨᱚᱦᱚᱭᱟᱜ ᱡᱚᱸᱰᱨᱟ ᱠᱟᱱᱟ ᱦᱚᱭᱛᱚ ᱟᱞᱮ ᱥᱮᱫ ᱫᱚ ᱢᱟᱱᱮ ᱡᱚᱸᱰᱨᱟ ᱛᱟᱦᱮᱸ ᱠᱟᱱᱟ ᱚᱱᱟ ᱫᱚ ᱞᱟᱦᱟᱨᱮ ᱦᱩ ᱨᱚᱦᱚᱭ ᱨᱟᱠᱟᱵ ᱪᱟᱵᱟᱣ ᱠᱟᱫᱟᱭ ᱱᱤᱛᱚᱜ ᱫᱚ ᱪᱮᱫ ᱦᱚᱸ ᱵᱟᱹᱱᱩᱜᱼᱟ
ᱟᱪᱪᱷᱟ ᱟᱪᱪᱷᱟ ᱦᱮᱸᱼᱼ
ᱦᱚᱸ
ᱟᱫᱚ ᱠᱷᱟᱱᱮᱢ ᱞᱟᱹᱭ ᱠᱮᱫᱟ ᱟᱠᱷᱟᱱ ᱵᱷᱤᱛᱟᱹ ᱠᱚᱯᱮ ᱢᱟᱜ ᱮᱫᱟ ᱛᱟᱦᱚᱞᱮ ᱵᱟᱝ?
ᱦᱚ ᱦᱳᱭ ᱦᱳᱭ ᱴᱷᱤᱠ ᱴᱷᱤᱠ ᱚᱱᱟ ᱠᱚᱜᱮ ᱨᱮᱰᱤ ᱦᱩᱭᱩᱜ ᱢᱮᱱᱮᱛ ᱱᱮᱛᱟᱨ ᱫᱚ ᱦᱟᱸᱜ ᱫᱟᱜ ᱡᱟᱹᱲᱤ ᱦᱩᱭ ᱞᱮᱱ ᱠᱷᱟᱡ ᱜᱮ ᱥᱤᱛᱩᱝ ᱠᱩ ᱡᱟᱵᱚᱰᱟ ᱟᱨ ᱨᱚᱦᱚᱭ
ᱦᱮᱸ ᱦᱮᱸ ᱦᱮᱸ ᱟᱫᱚ ᱦᱟᱜ ᱠᱷᱟᱱ ᱦᱮᱸ ᱛᱚᱞᱟ ᱠᱚᱫᱚ ᱛᱤᱱ ᱢᱟᱨᱟᱝ ᱦᱟᱨᱟ ᱜᱚᱫ ᱠᱟᱱᱟ ᱨᱚᱦᱚᱭ ᱞᱟᱹᱜᱤᱫ ᱜᱟᱱᱚᱜᱼᱟ?
ᱨᱚᱦᱚᱭ ᱞᱟᱹᱜᱤᱫ ᱫᱚ ᱠᱷᱩᱵ ᱮᱠᱴᱟ ᱦᱟᱸᱜ ᱵᱟᱝ ᱜᱟᱱᱚᱜᱚᱜᱼᱟ ᱟᱫᱚ ᱠᱤᱼᱼ ᱪᱷᱩ ᱫᱤᱱ ᱫᱚ ᱚᱭᱮᱴ ᱦᱩᱭᱩᱜᱼᱟ ᱟᱨᱠᱤ ᱟᱫᱚ ᱠᱤᱪᱷᱩ ᱫᱤᱱ ᱚᱭᱮᱴ ᱞᱮᱼᱼ ᱥᱮᱨᱢᱟ ᱠᱷᱚᱡ ᱫᱟᱜ ᱡᱟᱹᱲᱤ ᱮᱢᱟᱜ ᱠᱷᱟᱡ ᱛᱟᱦᱚᱞᱮ ᱱᱚᱛᱮ ᱪᱟᱯᱟᱱ ᱞᱟᱜᱟᱣ ᱛᱟᱭ ᱦᱟᱸᱜ- ᱛᱚ ᱠᱤᱪᱷᱩ ᱫᱤᱱ ᱵᱷᱤᱛᱨᱤ ᱨᱮᱜᱤ ᱩᱥᱟᱹᱨᱟᱜᱼᱟ ᱟᱨᱠᱤ ᱚᱱᱟ ᱫᱚ᱾ ᱡᱩᱫᱤ ᱤᱱᱟᱹᱜ ᱩᱥᱟᱹᱨᱟ ᱜᱮ ᱞᱚᱜᱚᱱ ᱡᱩᱫᱤ ᱡᱟᱹᱲᱤ ᱫᱟᱜ ᱦᱩᱭ ᱞᱮᱱ ᱠᱷᱟᱡ
ᱟᱪᱪᱷᱟ ᱟᱫᱚ ᱢᱮᱱ ᱤᱫᱤᱧ ᱮᱸ ᱟᱯᱮ ᱥᱮᱫ ᱫᱚ ᱪᱟᱥ ᱵᱟᱥ ᱫᱚ ᱟᱹᱣᱨᱤ ᱮᱛᱚᱦᱚᱵᱚᱜᱼᱟ ᱥᱮ ᱪᱮᱫ?
ᱪᱟᱥ ᱵᱟᱥ ᱫᱚ ᱱᱤᱛᱚᱜ ᱫᱚ ᱚᱱᱟ ᱦᱩᱲᱩ ᱜᱮ ᱦᱟᱸᱜ ᱟᱫᱚ ᱚᱱᱟ ᱫᱚ ᱟᱹᱣᱨᱤ ᱮᱛᱚᱦᱚᱵᱚᱜᱼᱟ ᱟᱨᱼᱼ ᱪᱟᱥ ᱵᱟᱥ ᱢᱟ ᱮᱢᱱᱤ ᱦᱩᱭᱩᱜᱚᱜ ᱜᱮᱭᱟ ᱡᱮᱢᱚᱱ ᱥᱚᱵᱡᱤ ᱠᱩ ᱯᱚᱴᱚᱞ, ᱡᱷᱤᱸᱜᱟᱹ ᱦᱮᱸᱥᱮ ᱯᱩᱨᱟᱹᱭ
ᱦᱮᱸ
ᱮ ᱛᱟᱨᱯᱚᱨᱮ ᱜᱮ ᱦᱩᱭᱩᱜ ᱠᱟᱱᱟ ᱛᱳᱢᱟᱨ ᱡᱟᱦᱟᱸ ᱜᱟᱹᱫᱷᱟᱹᱨᱤ ᱞᱟᱹᱞᱭᱟᱹ ᱯᱟᱴ
ᱟᱪᱪᱷᱟ
ᱱᱚᱣᱟ ᱠᱚ ᱫᱚ ᱪᱟᱥ ᱵᱟᱥ ᱫᱚ ᱦᱩᱭᱩᱜᱚᱜ ᱜᱮᱭᱟ
ᱟᱫᱚ ᱵᱟᱲᱜᱮ ᱨᱮᱫᱚ ᱪᱮᱫ ᱠᱚᱫᱚ ᱯᱮ ᱪᱟᱥ ᱠᱟᱫ?
ᱵᱟᱲᱜᱮ ᱨᱮᱫᱚ ᱱᱤᱭᱟᱹ ᱜᱷᱟᱹᱲᱤᱡ ᱫᱚ ᱦᱟᱸᱜ ᱯᱟᱴ ᱢᱮᱱᱟᱜᱼᱟ ᱦᱟᱛᱟᱲᱟᱜ ᱟᱨ ᱠᱤᱪᱷᱩᱴᱤ ᱫᱚ ᱦᱟᱸᱜ ᱪᱟᱥ ᱦᱩᱭ ᱟᱠᱟᱱᱟ ᱛᱳᱢᱟᱨ ᱜᱟᱹᱫᱷᱟᱹᱨᱤ ᱞᱟᱹᱞᱭᱟ. ᱯᱟᱴ ᱦᱮᱸ ᱚᱱᱟ ᱠᱚᱜᱮ ᱢᱮᱱᱟᱜ ᱦᱟᱛᱟᱲ ᱠᱟᱱᱟᱫᱟ
ᱟᱪᱪᱷᱟ ᱟᱪᱪᱷᱟ
ᱟᱨ ᱟᱯᱮ ᱠᱚᱥᱮᱫ ᱫᱚ ᱪᱮᱫ ᱠᱚ ᱪᱟᱥ ᱦᱩᱭ ᱟᱠᱟᱱᱟᱟᱱᱟ ᱱᱤᱛᱳᱜ ᱫᱚ
ᱱᱤᱭᱟᱹ ᱢᱮᱱᱟᱜ ᱢᱮ ᱡᱚᱱᱰᱨᱟ ᱪᱟᱥ ᱠᱟᱫᱟᱞᱮ ᱟᱞᱮ ᱫᱚ ᱦᱜ ᱠᱷᱟᱱ ᱚᱱᱟ ᱫᱚ ᱦ ᱠᱷᱟᱱ ᱠᱷᱮᱛᱨᱮ ᱪᱟᱥ ᱦᱩᱭ ᱟᱠᱟᱱᱟ ᱟᱫᱚ ᱵᱟᱲᱜᱮ ᱠᱚᱨᱮᱫ ᱢᱟ ᱚᱱᱮ ᱠᱩᱸᱫᱽᱨᱤ ᱠᱚ ᱢᱮᱱᱟᱜᱼᱟ ᱯᱤᱯᱟᱹ ᱠᱚ ᱢᱮᱱᱟᱜᱼᱟ ᱚᱱᱟ ᱠᱚᱜᱮ ᱡᱟ ᱥᱚᱵᱡᱤ ᱛᱟᱨᱯᱚᱨᱮ ᱦᱚᱛᱚᱫ ᱠᱚ ᱠᱚᱸᱰᱷᱟ ᱠᱚ
ᱟᱪᱷᱟ ᱟᱪᱷᱟ ᱟᱪᱷᱟ
ᱢᱟᱱᱮ ᱩᱛᱩ ᱩᱛᱩ ᱵᱟᱲᱟ ᱞᱟᱹᱜᱤᱫ ᱪᱟᱥ ᱵᱟ ᱵᱟᱲᱟ ᱦᱩᱭ ᱟᱠᱟᱱᱟ ᱟᱨᱠᱤ
ᱦᱳᱭ ᱮᱱᱛᱮ ᱟᱵᱚ ᱢᱟ ᱦᱟᱸ ᱡᱟᱹᱥᱛᱤ ᱢᱟ ᱠᱷᱟᱹᱞᱤᱼᱼ ᱦᱮᱸ ᱩᱛᱩ ᱡᱚᱢ ᱵᱟᱠᱷᱨᱟ ᱜᱮ ᱦᱟᱸᱜ ᱡᱟᱹᱥᱛᱤ ᱢᱟᱵᱚ ᱪᱟᱥ ᱵᱟᱲᱟᱭᱟ ᱟᱫᱚ ᱱᱚᱱᱛᱮ ᱦᱚᱸ ᱚᱝᱠᱟᱜ ᱜᱮ ᱠᱷᱟᱹᱞᱤ ᱚᱲᱟᱜ ᱥᱩᱱᱩᱢ ᱡᱚᱢ ᱞᱮᱠᱟᱜ ᱜᱮ ᱠᱷᱟᱹᱞᱤ ᱪᱟᱥᱵᱟᱥ ᱟᱨ ᱡᱟᱹᱥᱛᱤ ᱫᱚ ᱟᱹᱰᱤ ᱠᱚᱢ ᱜᱮ ᱡᱮ ᱵᱟᱡᱟᱨ ᱛᱮ ᱟᱠᱷᱨᱤᱧ ᱤᱫᱤ ᱦᱩᱭᱩᱜᱼᱟ ᱚᱱᱠᱟ ᱫᱚ ᱠᱚᱢ ᱢᱟᱪᱷᱟ ᱢᱟᱱᱮ ᱠᱚ ᱪᱟᱥᱟ
ᱟᱪᱪᱷᱟ ᱟᱪᱪᱷᱟ
ᱟᱨ ᱱᱤᱛᱚᱜ ᱫᱚ ᱦᱟᱸᱜ ᱟᱨᱦᱚᱸ ᱚᱱᱟ ᱤᱭᱟᱹ ᱢᱮᱱᱟᱜ ᱟᱠᱟᱫᱟ ᱥᱟᱹᱨᱩ ᱥᱟᱹᱨᱩ ᱞᱟᱹᱴᱩ ᱟᱠᱟᱱᱟ ᱦᱟᱸᱜ
ᱟᱪᱪᱷᱟ ᱟᱫᱚ ᱠᱷᱟᱱ ᱛᱮᱦᱮᱧ ᱫᱚ ᱫᱟᱠᱟ ᱠᱚ ᱤᱥᱤᱱ ᱜᱮᱫᱟ ᱯᱮ ᱥᱮ ᱟᱣᱨᱤ
ᱫᱟᱠᱟ ᱠᱚᱫᱚ ᱦᱟᱸᱜ ᱤᱥᱤᱱ ᱵᱟᱥᱟᱝ ᱫᱚ ᱤᱥᱤᱱ ᱵᱟᱥᱟᱝ ᱫᱚ ᱦᱩᱭ ᱟᱠᱟᱱ ᱜᱮᱭᱟ ᱥᱚᱠᱟᱞ ᱢᱟᱪᱷᱟ ᱧᱚᱜ ᱨᱮᱜᱮ ᱟᱫᱚ
ᱪᱮᱫ ᱪᱚᱯᱮ ᱩᱛᱩ ᱠᱮᱫ
ᱩᱛᱩ ᱫᱚ ᱦᱟᱸᱜ ᱱᱚᱜᱼᱚᱭ ᱵᱤᱞᱤ ᱵᱷᱟᱹᱡᱤ ᱛᱟᱨᱯᱚᱨ ᱦᱩᱭᱩᱜ ᱠᱟᱱᱟ ᱛᱳᱢᱟᱨ ᱟᱹᱞᱩ ᱵᱷᱟᱹᱡᱤ ᱛᱟᱨᱯᱚᱨ ᱵᱷᱚᱨᱵᱚᱴᱤ ᱟᱨ ᱟᱞᱩ ᱥᱤᱯᱤ ᱮᱭ ᱤᱱᱟᱹ ᱠᱚᱜᱮ ᱛᱮᱦᱮᱧᱟᱜ ᱟᱭᱴᱮᱚᱢ ᱫᱚ
ᱟᱪᱪᱷᱟ ᱟᱪᱪᱷᱟ ᱟᱪᱪᱷᱟ
ᱟᱯᱮ ᱠᱚᱣᱟᱜ ᱫᱚ ᱤᱥᱤᱱ ᱵᱟᱥᱟᱝ ᱦᱩᱭᱱᱟ
ᱟᱞᱮ ᱫᱚ ᱱᱚᱜᱼᱚᱭ ᱤᱥᱤᱱ ᱵᱟᱥᱟᱝ ᱪᱟᱞᱟᱜ ᱠᱟᱱᱟ ᱩᱛᱩ ᱩᱛᱩᱭᱮᱫ ᱛᱟᱞᱮᱭᱟ ᱠᱚ
ᱟᱪᱪᱷᱟ ᱪᱮᱫ ᱵᱟᱝᱟᱱᱪᱚ ᱦᱟᱸᱜ ᱯᱮ ᱩᱛᱩᱭᱮᱫ ᱠᱟᱱ
ᱦᱮᱸ ᱛᱮᱦᱮᱧ ᱫᱚ ᱠᱟᱹᱴᱤᱡ ᱡᱤᱞ ᱩᱛᱩ ᱦᱩᱭᱩᱜ ᱠᱟᱱᱟ ᱟᱨᱠᱤ
ᱚ ᱟᱪᱪᱷᱟ ᱟᱪᱪᱷᱟ ᱟᱪᱪᱷᱟ ᱟᱹᱰᱤ ᱛᱟᱦᱞᱮ ᱢᱟᱡᱽ ᱜᱮ
ᱦᱩᱸ ᱡᱤᱞ ᱡᱚᱢ ᱵᱩᱡᱷᱟᱹᱣ ᱮᱱᱟ ᱟᱫᱚ ᱛᱷᱚᱲᱟ ᱜᱟᱱ ᱵᱟᱡᱟᱨ ᱠᱷᱚᱱ ᱜᱮ ᱡᱤᱞ ᱦᱟᱛᱟᱣ ᱟᱹᱜᱩ ᱦᱩᱭᱱᱟ ᱟᱨᱠᱤ ᱚᱱᱟ ᱡᱟᱦᱟᱸ ᱯᱳᱞᱴᱨᱤ ᱡᱤᱞ ᱵᱚᱱ ᱡᱚᱢ ᱫᱚ ᱚᱱᱟ ᱜᱮ ᱟᱨᱠᱤ ᱟᱫᱚ ᱥᱤᱢ ᱠᱚᱦᱚᱸ ᱢᱮᱱᱟᱜ ᱠᱚᱣᱟ ᱥᱤᱢ ᱫᱚ ᱦᱟᱜ ᱫᱚ ᱵᱟᱝ ᱤᱭᱟᱹ ᱦᱩᱭ ᱟᱠᱟᱱᱟ ᱟᱨᱠᱤ
ᱟᱪ ᱦᱮᱸᱛᱮ ᱚᱱᱟ ᱠᱚᱦᱚᱸ ᱡᱤᱞ ᱠᱚᱦᱚᱸ ᱡᱚᱢ ᱫᱚ ᱞᱟᱹᱠᱛᱤ ᱜᱮᱭᱟ ᱯᱨᱚᱴᱤᱱ ᱵᱟᱝᱠᱷᱟᱱ ᱚᱠᱟ ᱠᱷᱚᱱ ᱦᱤᱡᱩᱜᱼᱟ
ᱦᱳᱭ ᱦᱳᱭ ᱟᱫᱚ ᱦᱟᱸᱜ ᱠᱷᱟᱱ ᱠᱟᱛᱷᱟ ᱠᱟᱱᱟ ᱡᱮ ᱟᱵᱚ ᱫᱚ ᱚᱱᱮ ᱵᱟᱡᱟᱨ ᱨᱮᱱ ᱥᱤᱢ ᱠᱚᱵᱚᱱ ᱡᱚᱢᱮᱫ ᱠᱚᱣᱟ ᱦᱮ ᱩᱱᱠᱩ ᱯᱚᱞᱴᱨᱤ ᱥᱤᱢ ᱵᱚᱱ ᱢᱮᱛᱟ ᱠᱚᱣᱟ ᱚᱱᱠᱟ ᱫᱚ ᱩᱱᱠᱩ ᱫᱚ ᱢᱟᱱᱮ ᱵᱤᱥᱤ ᱡᱚᱢ ᱫᱚ ᱵᱟᱝ
ᱵᱟᱝ ᱴᱷᱤᱠᱟ ᱢᱟᱱᱮ ᱦᱮᱸ ᱯᱩ ᱢᱤ ᱩᱱᱠᱩ ᱫᱚ ᱢᱟᱱᱮ ᱤᱱᱜᱤᱥᱚᱱ ᱠᱟᱛᱮ ᱵᱮᱥᱤᱨ ᱟᱹᱰᱤ ᱟᱞᱜᱟ ᱛᱮᱜᱮ ᱠᱚ ᱦᱟᱨᱟᱭᱮᱫ ᱠᱚᱣᱟ ᱵᱟᱝ ᱢᱟᱱᱮ ᱩᱱᱠᱩ ᱠᱷᱟᱹᱛᱤᱨ ᱛᱮᱜᱮ ᱡᱟᱹᱥᱛᱤ ᱦᱚᱲᱢᱚ ᱨᱮ ᱟᱵᱟᱨ ᱫᱩᱨᱵᱚᱞ ᱦᱤᱡᱩᱜᱚᱜ ᱠᱟᱱᱟ ᱨᱩᱣᱟᱹ ᱴᱩᱣᱟᱹ ᱠᱚ ᱡᱟᱹᱥᱛᱤ
ᱦᱳᱭ
ᱮᱠᱮᱱ ᱵᱷᱮᱠᱥᱤᱱ ᱨᱮᱱ ᱡᱤᱱᱤᱥ ᱠᱟᱱ ᱜᱮᱭᱟ ᱠᱚᱛᱚ ᱩᱱᱠᱩ ᱫᱚ ᱚᱱᱟ ᱛᱮᱜᱮ ᱟᱨ ᱡᱮᱢᱚᱱ ᱚᱲᱟᱜ ᱨᱮ ᱟᱹ ᱟᱵᱚ ᱵᱚᱱ ᱟᱹᱥᱩᱞ ᱵᱟᱲᱟ ᱠᱚᱣᱟ ᱩᱱᱠᱩ ᱫᱤᱥᱮ ᱥᱤᱢ ᱡᱟᱦᱟᱸ ᱩᱱᱠᱩ ᱡᱤᱞ ᱡᱚᱢ ᱞᱮᱠᱟᱱ ᱢᱟᱱᱮ ᱠᱤᱪᱷᱩ ᱢᱟᱱᱮ ᱟᱹᱰᱤ ᱩᱱᱠᱩ ᱡᱤᱞ ᱫᱚ ᱢᱟᱱᱮ ᱢᱟᱱᱮ ᱦᱚᱲᱢᱚ ᱠᱮᱴᱮᱡ ᱜᱮ ᱛᱟᱦᱮᱸᱱ ᱛᱟᱵᱚᱱᱟ ᱛᱚ ᱫᱟᱲᱮ ᱥᱚᱠᱛᱤ ᱟᱨᱠᱤ ᱟᱠᱚᱣᱟᱜ ᱡᱤᱞ ᱡᱚᱢ ᱡᱮᱢᱚᱱ ᱫᱮᱥᱤ ᱟᱨ ᱵᱤᱫᱮᱥᱤ ᱛᱷᱚᱲᱟ ᱯᱟᱨᱛᱷᱚᱠᱠᱚ ᱠᱚ ᱡᱮᱢᱚᱱ ᱛᱟᱦᱮᱸᱱᱟ ᱚᱱᱠᱟ ᱟᱨᱠᱤ
ᱦᱳᱭ ᱦᱳᱭ ᱦᱳᱭ ᱦᱳᱭ ᱟᱫᱚ ᱚᱱᱟᱱᱟ ᱛᱮ ᱥᱤᱢ ᱦᱚᱸ ᱟᱹᱥᱩᱞ ᱫᱚᱨᱠᱟᱨ ᱚᱲᱟᱜ ᱠᱚᱨᱮ ᱦᱚᱸ ᱥᱮ ᱪᱮᱫ
ᱵᱟᱠᱷᱟᱡ ᱫᱚ ᱡᱟᱦᱟᱸ ᱛᱤᱱ ᱨᱮ ᱡᱚᱢ ᱨᱮᱭᱟᱜ ᱢᱟᱱᱮ ᱤᱪᱪᱷᱟᱹ ᱦᱮᱡ ᱜᱚᱫᱚ-ᱟ ᱢᱟᱱᱮ ᱟᱨᱠᱤᱢ ᱥᱟᱵ ᱠᱟᱛᱮᱢ ᱜᱚᱡ ᱠᱮᱫᱮᱭᱟ ᱟᱨᱮᱢ ᱵᱟᱥ ᱟᱨ ᱵᱟᱠᱟᱡ ᱫᱚ ᱚᱠᱟᱨᱮᱢ ᱧᱟᱢᱮᱭᱟ ᱥᱮᱸᱫᱽᱨᱟ ᱵᱟᱲᱟ ᱫᱚ ᱦᱟᱸᱜ
ᱦᱮᱸ ᱦᱮᱸ ᱟᱫᱚ ᱦᱟᱸᱜ ᱠᱷᱟᱱ ᱛᱮᱦᱮᱧ ᱢᱟ ᱵᱩᱨᱩ ᱵᱚᱸᱜᱟ ᱛᱟᱦᱮᱸ ᱠᱟᱱᱟ ᱟᱡᱚᱢ ᱠᱟᱫᱟᱢ ᱵᱩᱨᱩ ᱵᱚᱸᱜᱟ ᱦᱳᱭ ᱡᱟᱦᱟᱸ ᱠᱟᱹᱱᱟᱹᱭ ᱥᱚᱦᱚᱨ ᱵᱩᱨᱩ ᱵᱚᱸᱜᱟ ᱛᱮᱦᱮᱧ ᱦᱩᱭᱩᱜ ᱫᱚ ᱦᱚᱲ ᱠᱚ ᱪᱟᱞᱟᱜ ᱫᱚ
ᱚ ᱟᱪᱪᱷᱟ ᱱᱚᱣᱟ ᱠᱟᱹᱴᱤᱡ ᱦᱚᱸ ᱛᱷᱚᱲᱟ ᱟᱸᱡᱚᱢ ᱫᱚ ᱵᱟᱝ ᱦᱩᱭ ᱟᱠᱟᱱᱟ ᱦᱚᱸᱚᱭ ᱟᱢᱮᱢ ᱞᱟᱹᱭ ᱠᱮᱫ ᱦᱜ ᱛᱷᱚᱲᱟ ᱜᱟᱱ ᱟᱸᱡᱚᱢ ᱦᱩᱭᱱᱟ ᱢᱟᱱᱮ ᱵᱟᱲᱟᱭ ᱵᱟᱹᱱᱩᱜ-ᱟ ᱟᱨᱠᱤ ᱱᱚᱣᱟ ᱫᱚ ᱦᱟᱸᱜ
ᱟᱪᱪᱷᱟ ᱟᱪᱪᱷᱟ ᱚᱱᱮ ᱢᱟᱱᱮ ᱜᱷᱟᱴᱥᱤᱞᱟᱹ ᱥᱩᱨ ᱢᱤᱫᱴᱟᱝ ᱵᱩᱨᱩ ᱵᱚᱸᱜᱟ ᱦᱩᱭᱩᱜ-ᱟ ᱢᱤᱫᱴᱟᱝ ᱚᱸᱰᱮ ᱠᱟᱱᱟᱭ ᱥᱚᱦᱚᱨ ᱵᱩᱨᱩ ᱢᱤᱫᱴᱟᱝ ᱢᱮᱱᱟᱜᱼᱟ ᱚᱸᱰᱮ ᱦᱚᱲ ᱪᱟᱞᱟᱜ ᱟᱠᱚ ᱫᱮᱡᱚᱜ ᱟᱠᱚ ᱦᱚᱲ ᱯᱚᱨᱮ ᱢᱤᱫᱴᱟᱝ ᱚᱸᱰᱮ ᱢᱤᱫᱴᱟᱝ ᱤᱭᱟᱹ ᱦᱩᱭᱩᱜᱼᱟ ᱢᱟᱱᱮ ᱠᱚ ᱞᱟᱹᱭᱟ ᱯᱟᱛᱟ ᱞᱮᱠᱟ ᱯᱟᱛᱟ ᱥᱮ ᱤᱭᱟᱹ ᱞᱮᱠᱟ ᱦᱩᱭᱩᱜᱼᱟ ᱡᱟᱦᱟᱸ ᱠᱚ ᱞᱟᱹ ᱯᱟᱲᱟᱜᱷᱟᱴ ᱚᱸᱰᱮ ᱟᱹᱰᱤ ᱨᱚᱠᱚᱢ ᱟᱵᱚᱨᱮᱱ ᱥᱟᱱᱛᱟᱲ ᱠᱚ ᱟᱹᱰᱤ ᱨᱚᱠᱚᱢᱟᱜ ᱧᱟᱢᱚᱜᱼᱟ ᱡᱮᱞᱮᱠᱟ ᱯᱚᱛᱚᱵ ᱠᱷᱚᱱᱟᱜ ᱮᱛᱚᱦᱚᱵ ᱠᱟ ᱠᱟᱛᱮᱫ ᱛᱟᱨᱯᱚᱨᱮ ᱢᱟᱱᱮ ᱱᱚᱜᱼᱚᱭ ᱯᱟᱸᱪᱤᱫᱷᱩᱛᱤ ᱠᱚ
ᱚ ᱟᱪᱪᱷᱟ ᱟᱪᱪᱷᱟ ᱟᱪᱪᱷᱟ ᱢᱟᱱᱮ ᱡᱟᱦᱟᱸ ᱜᱷᱟᱴ ᱥᱤᱞᱟᱹ ᱦᱟᱸᱜ ᱧᱩᱛᱩᱢ ᱮᱢ ᱞᱟᱹᱭ ᱠᱮᱫᱟ ᱚᱱᱟ ᱫᱚ ᱦᱟᱸᱜ ᱟᱸᱡᱚᱢ ᱵᱟᱲᱟ ᱦᱩᱭ ᱠᱟᱱ ᱜᱮᱭᱟ ᱢᱮᱱᱠᱷᱟᱱ ᱡᱟᱦᱟᱸ ᱛᱤᱥ ᱦᱩᱭᱩᱜᱚᱜ ᱠᱟᱱᱟ ᱚᱱᱟ ᱫᱚ ᱦᱟᱸᱜ ᱵᱟᱝ ᱟᱸᱡᱚᱢ ᱵᱟᱲᱟ ᱦᱩᱭ ᱟᱠᱟᱱᱟ
ᱟᱪᱪᱷᱟ ᱟᱪᱪᱷᱟ ᱦᱮᱸ ᱵᱩᱨᱩ ᱵᱚᱸᱜᱟ ᱛᱟᱦᱚᱞᱮ ᱵᱟᱢ ᱟᱸᱡᱚᱢ ᱠᱟᱫᱟ ᱛᱟᱦᱚᱞᱮ ᱵᱟᱝ
ᱵᱩᱨᱩ ᱵᱚᱸᱜᱟ ᱢᱟᱱᱮ ᱧᱩᱛᱩᱢ ᱫᱚ ᱦᱟᱸᱜ ᱟᱸᱡᱚᱢ ᱟᱠᱟᱱᱟ ᱠᱤᱱᱛᱩ ᱚᱠᱟ ᱠᱚᱛᱮ ᱢᱟᱱᱟᱣ ᱦᱩᱭᱩᱜᱼᱟ ᱥᱮ ᱢᱟᱱᱮ ᱚᱠᱟ ᱠᱚ ᱫᱤᱱ ᱠᱚ ᱢᱟᱱᱟᱣᱮᱫ ᱠᱟᱱᱟ ᱚᱠᱟ ᱠᱚᱨᱮ ᱪᱮᱫ ᱞᱮᱠᱟ ᱵᱟᱝ ᱚᱱᱟ ᱫᱚ ᱦᱟᱸᱜ ᱵᱟᱝ ᱵᱟᱲᱟᱭᱟ
ᱤᱧ ᱦᱚᱸ ᱴᱷᱤᱠ ᱥᱟᱺᱦᱤᱡ ᱫᱚ ᱵᱟᱹᱧ ᱵᱟᱲᱟᱭᱟ ᱞᱟᱹᱭ ᱫᱟᱠᱚ ᱛᱮᱦᱮᱧ ᱠᱚ ᱪᱟᱞᱟᱜ ᱜᱮᱭᱟ ᱠᱷᱟᱱ ᱫᱚ ᱵᱟᱹᱧ ᱞᱟᱹᱭ ᱫᱟᱲᱮᱭᱟᱢ ᱠᱟᱱᱟ ᱡᱮ ᱛᱮᱦᱮᱧ ᱜᱮ ᱠᱟᱱᱟ ᱠᱷᱟᱱ ᱪᱟᱞᱟᱣ ᱫᱤᱱ ᱫᱚ ᱠᱤᱱᱛᱩ ᱱᱚᱣᱟ ᱟᱥᱟᱲ ᱵᱚᱸᱜᱟ ᱨᱮᱜᱮ ᱠᱷᱟᱱ ᱚᱱᱟ ᱵᱩᱨᱩ ᱵᱚᱸᱜᱟ ᱫᱚᱠᱚ ᱪᱟᱞᱟᱜᱼᱟ ᱟᱨᱠᱤ
ᱚ
ᱦᱳᱭ ᱟᱫᱚ ᱟᱯᱮᱥᱮᱫ ᱫᱚ ᱚᱱᱛᱮ ᱫᱚ ᱪᱮᱫ ᱯᱟᱛᱟ ᱯᱚᱨᱚᱵᱽ ᱠᱚ ᱦᱩᱭᱩᱜ ᱜᱮᱭᱟ ᱥᱮ ᱵᱟᱝ
ᱦᱮᱸ ᱱᱚᱛᱮ ᱢᱮᱱ ᱞᱮᱠᱷᱟᱡ ᱯᱟᱛᱟ ᱯᱚᱨᱚᱵᱽ ᱫᱚ ᱦᱩᱭ ᱵᱟᱲᱟᱭ ᱜᱮᱭᱟ ᱠᱟᱹᱴᱤᱡ ᱥᱟᱺᱜᱤᱧ ᱜᱮᱭᱟ ᱟᱫᱚ ᱤᱱᱟᱹ ᱫᱚ ᱪᱟᱞᱟᱣ ᱫᱚᱦᱟᱸᱜ ᱚᱱᱮ ᱚᱱᱟ ᱠᱚᱫᱚ ᱵᱚᱱᱫᱽ ᱵᱟᱲᱟ ᱦᱩᱭ ᱟᱠᱟᱱᱟ ᱯᱟᱛᱟ ᱠᱚᱫᱚ
ᱟᱪᱪᱷᱟ ᱟᱪᱪᱷᱟ
ᱢᱟᱱᱮ ᱛᱟᱦᱮᱸ ᱠᱟᱱ ᱜᱮᱭᱟ ᱞᱟᱦᱟᱛᱮ ᱪᱟᱞᱟᱣ ᱵᱟᱲᱟ ᱦᱩᱭᱩᱜᱚᱜ ᱠᱟᱱ ᱛᱟᱦᱮᱱᱚᱜ ᱜᱮᱭᱟ ᱟᱫᱚ ᱱᱟᱦᱟᱜ ᱨᱮᱫᱚ ᱦᱟᱸᱜ ᱚᱱᱟ ᱠᱚᱫᱚ ᱵᱚᱱᱫᱽ ᱵᱟᱲᱟ ᱦᱩᱭ ᱠᱟᱱᱟ ᱢᱟᱱᱮ ᱤᱱᱟᱹᱜ ᱮᱱᱟᱨᱡᱤ ᱠᱚᱦᱚᱸ ᱪᱟᱵᱟᱟᱣ ᱠᱟᱱᱟ ᱛᱤᱱᱟᱹᱜ ᱟᱨᱮᱢ ᱫᱟᱲᱟᱱᱟ ᱯᱟᱛᱟ ᱠᱚᱦᱚᱸ
ᱦᱳᱭ ᱦᱳᱭ ᱦᱳᱭ ᱦᱳᱭ ᱛᱤᱱᱟᱹᱜ ᱮᱢ ᱫᱟᱲᱟᱱᱟ ᱴᱷᱤᱠ ᱴᱷᱤᱠ ᱦᱮᱸ ᱟᱫᱚ ᱯᱟ ᱯᱟᱛᱟ ᱠᱚᱦᱚᱸ ᱱᱮᱛᱟᱨ ᱢᱟ ᱯᱟᱛᱟ ᱦᱚᱸ ᱟᱫᱚ ᱚᱱᱠᱟ ᱴᱷᱤᱠ ᱥᱟᱺᱦᱤᱡ ᱫᱚ ᱵᱟᱝ ᱦᱩᱭᱩᱜ ᱠᱟᱱᱟ ᱡᱮᱢᱚᱱ ᱱᱚᱜᱼᱚᱭ ᱡᱮᱢᱚᱱ ᱤᱭᱟᱹ ᱡᱟᱦᱟᱸ ᱠᱚ ᱞᱟᱹᱭᱮᱫ ᱚᱨᱠᱮᱥᱴᱟᱨ ᱠᱚ ᱦᱩᱭᱩᱜ ᱠᱟᱱ ᱟᱨ ᱵᱟᱝ ᱡᱟᱛᱨᱟ ᱠᱚ ᱦᱩᱭᱩᱜ ᱠᱟᱱ ᱱᱟᱦᱟᱜ ᱡᱮ ᱢᱟᱱᱮ ᱱᱟᱦᱟᱜ ᱫᱚ ᱟᱹᱰᱤ ᱢᱟᱱᱮ ᱚᱱᱠᱟ ᱫᱚ ᱵᱮᱥ ᱫᱚ ᱵᱟᱝ ᱧᱮᱞᱚᱜ ᱠᱟᱱᱟ ᱞᱟᱦᱟᱛᱮ ᱡᱮᱞᱮᱠᱟ ᱦᱩᱭᱩᱜ ᱛᱟᱦᱮᱸ ᱦᱮᱸ ᱥᱮ ᱞᱟᱦᱟᱛᱮ
ᱢᱟᱱᱮ ᱞᱟᱦᱟᱛᱮ ᱡᱟᱦᱟᱸ ᱦᱩᱭᱩᱜᱚᱜ ᱠᱟᱱ ᱛᱟᱦᱮᱱᱟ ᱢᱟᱱᱮ ᱚᱱᱟ ᱠᱚᱫᱚ ᱢᱟᱱᱮ ᱵᱷᱟᱜᱮ ᱴᱷᱤᱠᱜᱮ ᱦᱩᱭᱩᱜ ᱠᱚ ᱠᱟᱱ ᱛᱟᱦᱮᱱᱚᱜ ᱢᱟᱱᱮ ᱚᱱᱟᱠᱚ ᱢᱟᱱᱮ ᱠᱤᱪᱷᱩ ᱠᱤᱪᱷᱩ ᱡᱤᱱᱤᱥ ᱧᱮᱞ ᱡᱚᱝ ᱨᱮ ᱢᱟᱱᱮ ᱵᱩᱡᱷᱟᱹᱜ ᱠᱟᱱ ᱛᱟᱦᱮᱱᱟ ᱡᱮ ᱱᱚᱣᱟ ᱠᱚᱫᱚ ᱱᱚᱝᱠᱟ ᱦᱟᱱᱠᱟ
ᱦᱳᱭ ᱦᱳᱭ ᱦᱳᱭ
ᱱᱟᱦᱟᱜ ᱨᱮᱢᱟ ᱮᱠᱫᱚᱢ ᱥᱟᱱᱟᱢ ᱴᱨᱮᱰᱤᱥᱚᱱᱟᱞ ᱪᱟᱵᱟᱣ ᱠᱟᱱᱟ ᱛᱚ ᱢᱟᱱᱮ ᱡᱟᱦᱟᱸ ᱢᱚᱰᱚᱨᱱ ᱟᱨᱠᱤ
ᱦᱳᱭ ᱦᱳᱭ ᱟᱫᱚ ᱛᱤᱱᱟᱹᱜ ᱱᱟᱦᱟᱜᱚᱜᱚᱜ ᱠᱟᱱᱟ ᱩᱱᱟᱹᱜ ᱜᱮ ᱟᱵᱚᱣᱟᱜ ᱥᱟᱶᱛᱟ ᱥᱚᱢᱟᱡᱽ ᱵᱟᱹᱲᱤᱡ ᱥᱮᱫ ᱪᱟᱞᱟᱜ ᱠᱟᱱᱟ ᱾ ᱧᱮᱞᱚᱜ ᱠᱟᱱᱟ ᱥᱮ ᱟᱹᱰᱤ ᱨᱚᱠᱚᱢ
ᱚ ᱵᱟᱠᱷᱟᱡ ᱫᱚ ᱚᱱᱠᱟ ᱯᱟᱛᱟ ᱯᱚᱨᱚᱵᱽ ᱢᱟ ᱟᱵᱚ ᱠᱚᱨᱮᱱ ᱡᱩᱣᱟᱹᱱ ᱠᱚ ᱢᱟᱱᱮ ᱥᱮᱱ ᱠᱟᱛᱮ ᱚᱱᱠᱟ ᱡᱟᱦᱟᱸ ᱚᱱᱮ ᱢᱟᱱᱮ ᱵᱟᱹᱲᱤᱡ ᱥᱮᱫ ᱜᱮᱠᱚ ᱪᱟᱞᱟᱜ ᱠᱟᱱᱟ ᱡᱟᱦᱟᱸ ᱫᱚ ᱚᱱᱮ ᱡᱟᱦᱟᱸ ᱠᱚ ᱚᱨᱥᱚᱝ ᱮᱫ ᱠᱟᱱᱟ ᱠᱚᱲᱟ ᱠᱚᱠᱚ ᱛᱟᱞᱟᱨᱮ ᱴᱷᱤᱠ ᱜᱮᱥᱮ ᱜᱚᱴᱟ ᱧᱤᱫᱟᱹᱠᱚ ᱟᱸᱜᱟᱜ ᱠᱟᱱᱟ ᱱᱚᱣᱟ ᱛᱮᱦᱚᱸ ᱛᱷᱚᱲᱟ ᱢᱟᱭᱤᱱᱰ ᱥᱮᱴᱟᱯ ᱨᱮ ᱛᱷᱚᱲᱟ ᱜᱟᱱ ᱡᱩᱫᱟᱹ ᱞᱮᱠᱟᱱᱟᱜ ᱢᱤᱫᱴᱮᱱ ᱪᱤᱱᱛᱟᱹ ᱵᱷᱟᱵᱱᱟ ᱵᱷᱟᱵᱱᱟ ᱠᱚ ᱦᱮᱡ ᱟᱠᱚ ᱠᱟᱱᱟ ᱾
ᱦᱳᱭ ᱦᱳᱭ ᱦᱳᱭ ᱴᱷᱤᱠ ᱟᱫᱚ ᱦᱟᱸᱜ ᱠᱷᱟᱱ ᱚᱱᱮ ᱚᱱᱠᱟᱱ ᱠᱟᱛᱷᱟ ᱟᱫᱚ ᱱᱚᱣᱟ ᱞᱟᱹᱜᱤᱫ ᱛᱮ ᱟᱵᱚ ᱡᱩᱣᱟᱹᱱ ᱜᱮ ᱞᱟᱦᱟ ᱦᱤᱡᱩᱜ ᱦᱩᱭᱩᱜ ᱛᱟᱵᱚᱱᱟ ᱱᱚᱣᱟ ᱠᱚ ᱵᱚᱱᱫᱚ ᱞᱟᱹᱠᱛᱤ ᱞᱟᱹᱠᱛᱤ ᱠᱟᱱᱟ ᱡᱟᱦᱟᱸ ᱵᱟᱹᱲᱤᱡᱟᱜ ᱫᱚ ᱥᱟᱦᱟ ᱦᱩᱭᱩᱜᱼᱟ ᱵᱷᱟᱹᱜᱤᱭᱟᱜ ᱫᱚ ᱟᱯᱱᱟᱨ ᱦᱩᱭᱩᱜᱼᱟ ᱥᱮ ᱪᱮᱫ
ᱦᱳᱭ ᱦᱮᱸ ᱱᱚᱣᱟ ᱢᱟ ᱱᱤᱦᱟᱹᱛ ᱠᱟᱱ ᱜᱮᱭᱟ ᱟᱨ ᱦᱤᱡᱩᱜ ᱠᱟᱱ ᱫᱤᱱ ᱨᱮᱱ ᱟᱵᱚ ᱢᱟᱱᱮ ᱟᱵᱚ ᱞᱮᱠᱟᱱ ᱡᱩᱣᱟᱹᱱ ᱠᱚ ᱥᱮ ᱟᱨᱚ ᱡᱟᱦᱟᱸᱭ ᱪᱮᱫ ᱠᱚ ᱢᱮᱱᱟᱜ ᱠᱚ ᱩᱱᱠᱩ ᱜᱮ ᱦᱟᱸᱜ ᱚᱱᱮ ᱦᱤᱡᱩᱜ ᱢᱟᱱᱮ ᱫᱟᱨᱟᱢ ᱨᱮᱱ ᱫᱚ ᱩᱱᱠᱩ ᱠᱟᱱ ᱜᱮᱭᱟ ᱠᱚ ᱨᱩᱠᱷᱤᱭᱟᱹ ᱫᱚ ᱟᱨ ᱱᱩᱠᱩ ᱜᱮ ᱡᱩᱫᱤ ᱵᱟᱠᱚ ᱪᱮᱸᱜᱷᱟ ᱠᱮᱴᱮᱡᱚᱜᱼᱟ ᱾ ᱛᱟᱦᱚᱞᱮ ᱫᱚ ᱦᱟᱸᱜ ᱚᱠᱟ ᱞᱮᱠᱟ ᱢᱟᱱᱮ ᱾ ᱢᱟᱱᱮ ᱦᱤᱡᱩᱜ ᱠᱟᱱ ᱫᱤᱱ ᱨᱮᱦᱟᱸᱜ ᱵᱟᱵᱚᱱ ᱛᱤᱸᱜᱩ ᱠᱮᱴᱮᱡ ᱫᱟᱲᱮᱭᱟᱜᱼᱟ ᱾
ᱦᱳᱭ ᱦᱳᱭ ᱦᱳᱭ ᱦᱳᱭ ᱟᱫᱚ ᱦᱟᱸᱜ ᱠᱷᱟᱱ ᱟᱯᱮ ᱥᱮᱫ ᱤᱭᱟᱹ ᱠᱚ ᱢᱟᱱᱮ ᱱᱚᱜᱼᱚᱭ ᱦᱟᱴ ᱠᱚ ᱦᱩᱭᱩᱜ ᱜᱮᱭᱟ ᱥᱮ ᱵᱟᱝ?
ᱦᱮᱸ ᱦᱟᱴ ᱵᱟᱡᱟᱨ ᱠᱚᱫᱚ ᱦᱩᱭ ᱵᱟᱲᱟᱜ ᱜᱮᱭᱟ ᱱᱚᱣᱟ ᱠᱚ ᱱᱚᱛᱮ ᱫᱚ ᱦᱟᱸᱜ
ᱟᱪᱪᱷᱟ
ᱟᱯᱮ ᱠᱚ ᱥᱮᱫ
ᱦᱮᱸ ᱟᱞᱮ ᱥᱮᱫ ᱦᱩᱭᱩᱜ ᱜᱮᱭᱟ ᱾ ᱱᱚᱜᱼᱚᱭ ᱥᱳᱚᱢᱵᱟᱨ ᱦᱟᱴ ᱦᱩᱭᱩᱜᱼᱟ ᱛᱟᱨᱯᱚᱨᱮ ᱥᱩᱠᱨᱚᱵᱟᱨ ᱟᱨ ᱥᱚᱱᱤᱵᱟᱨ ᱯᱮ ᱯᱮᱭᱟ ᱫᱤᱱ ᱦᱟᱴ ᱦᱩᱭᱩᱜ ᱜᱮᱭᱟ ᱢᱟᱱᱮ ᱟᱞᱟᱫᱟ ᱟᱞᱟᱫᱟ ᱡᱟᱭᱜᱟ ᱨᱮ ᱟᱨᱠᱤ ᱾
ᱦᱮᱸ ᱱᱚᱱᱛᱮ ᱦᱚᱸ ᱦᱩᱭᱩᱜᱚᱜ ᱜᱮᱭᱟ ᱢᱟᱱᱮ ᱥᱟᱵ ᱠᱟᱜ ᱢᱮ ᱡᱮ ᱰᱮᱞᱤ ᱞᱮᱠᱟ ᱜᱮ ᱾ ᱢᱟᱱᱮ ᱛᱮᱦᱤᱧ ᱡᱩᱫᱤ ᱫᱤᱭᱤ ᱵᱟᱢ ᱥᱮᱱᱚᱜᱚᱜᱼᱟ ᱦᱟᱸᱰᱮ ᱛᱟᱦᱚᱞᱮ ᱜᱟᱯᱟ ᱦᱟᱸᱜ ᱮᱢ ᱧᱟᱢᱟ ᱜᱟᱯᱟ ᱥᱮᱫ ᱦᱚᱸ ᱵᱟᱡᱟᱨ ᱦᱩᱭᱩᱜᱚᱜᱼᱟ ᱾ ᱴᱷᱤᱠ ᱢᱟᱱᱮ ᱰᱮᱞᱤ ᱞᱮᱠᱟ ᱜᱮ ᱫᱷᱚᱨᱛᱮ ᱜᱮᱞᱮ ᱢᱮᱱᱟᱜ ᱠᱟᱫᱟ ᱵᱟᱡᱟᱨ ᱠᱚ ᱾
ᱟᱪᱪᱷᱟ ᱟᱪᱪᱷᱟ ᱟᱪᱪᱷᱟ ᱾
ᱦᱮᱸ ᱜᱚᱝᱠᱮ ᱚᱠᱛᱚ ᱢᱟ ᱟᱹᱰᱤᱭᱟᱱ